ᱡᱚᱦᱟᱨ ᱡᱚᱦᱟᱨ ᱜᱮ᱾
ᱵᱮᱥ ᱵᱟᱲᱟ ᱜᱮᱭᱟᱯᱮ?
ᱦᱳᱭ ᱵᱮᱥ ᱵᱟᱲᱟᱭ ᱜᱮᱭᱟᱞᱮ ᱟᱯᱮ ᱜᱮ ᱪᱮᱫ ᱞᱮᱠᱟ?
ᱦᱳᱭ ᱟᱞᱮ ᱦᱚᱸ ᱱᱤᱛᱚᱜ ᱫᱚ ᱵᱮᱥ ᱵᱟᱲᱟ ᱜᱮ ᱱᱚᱜᱼᱚᱭ ᱪᱟᱸᱫᱚ ᱵᱚᱸᱜᱟ ᱫᱟᱭᱟᱛᱮ ᱡᱚᱛᱚ ᱠᱚᱜᱮ ᱵᱮᱥ ᱜᱮ ᱢᱮᱱᱟᱜ ᱞᱮᱭᱟ᱾ ᱟᱨ ᱱᱚᱝᱠᱟ ᱵᱮᱥ ᱜᱮᱵᱚᱱ ᱛᱟᱦᱮᱸ ᱞᱮᱱ ᱠᱷᱟᱱ ᱜᱮ
ᱦᱳᱭ ᱦᱮᱸ ᱟᱹᱰᱤ ᱱᱟᱯᱟᱭ ᱱᱚᱝᱠᱟ ᱜᱮ ᱡᱩᱫᱤ ᱡᱚᱛᱚ ᱦᱚᱲ ᱵᱚᱱ ᱛᱟᱦᱮᱱ ᱠᱷᱟᱡ ᱢᱟ ᱟᱹᱰᱤ ᱱᱟᱯᱟᱭ ᱜᱮ ᱦᱩᱭᱩᱜ ᱦᱮᱸ ᱛᱟᱯᱚᱨᱮ ᱟᱹᱵᱤᱱᱼᱼ ᱪᱮᱫ ᱦᱚᱸ ᱵᱟ ᱱᱚᱜ- ᱚᱭ ᱪᱟᱥ ᱠᱟᱹᱢᱤ ᱨᱮ ᱱᱚᱜ-ᱚᱭ ᱟᱬᱜᱳ ᱵᱟᱲᱟ ᱦᱩᱭᱩᱜ ᱠᱟᱱᱟ᱾
ᱦᱳᱭ
ᱱᱚ ᱠᱤᱪᱷᱩ ᱫᱤᱱ ᱫᱷᱚᱨᱮ ᱫᱟᱜ ᱡᱟᱹᱲᱤᱭ ᱛᱮ ᱮᱦᱚᱵ ᱦᱩᱭᱩ ᱟᱠᱟᱱᱟ᱾
ᱦᱳᱭ ᱟᱨ ᱱᱤᱛᱚᱜ ᱢᱟ ᱱᱚᱜᱼᱚᱭ ᱦᱟᱸᱜ ᱪᱟᱥᱵᱟᱥ ᱫᱤᱱ ᱦᱚᱸ ᱛᱤᱭᱳᱜ ᱮᱱ ᱛᱟᱵᱚᱱᱟ ᱟᱨ ᱼᱼ ᱚᱱᱮ ᱚᱱᱠᱟ ᱫᱟᱜ ᱦᱚᱸ ᱚᱠᱟ ᱜᱷᱟᱹᱲᱤᱡ ᱮ ᱡᱟᱹᱲᱤᱭᱟᱵᱚᱱ ᱠᱟᱱᱟ ᱚᱠᱟ ᱵᱟᱭ ᱡᱟᱹᱲᱤᱭᱟᱵᱚᱱ ᱠᱟᱱᱟ᱾
ᱦᱳᱭ
ᱵᱟᱥᱠᱮᱭᱟᱜ ᱵᱮᱨ ᱠᱚᱫᱚ ᱦᱩᱭ ᱵᱟᱲᱟᱭᱮᱱ ᱛᱟᱯᱮᱭ?
ᱟ ᱦᱩᱭ ᱠᱟᱱᱟ ᱢᱤᱫ ᱫᱟᱣ ᱫᱚ ᱤᱱᱠᱟᱹ ᱫᱚ ᱱᱤᱛᱚᱜ ᱫᱚᱼᱼ ᱮᱢᱱᱤ ᱢᱟᱴᱷ ᱥᱮᱫ ᱥᱮᱱ ᱵᱟᱲᱟ ᱦᱩᱭᱱᱟ᱾ ᱚᱱᱛᱮ ᱠᱷᱮᱛ ᱠᱚᱥᱮᱡ ᱟᱨ ᱱᱚᱜᱼᱚᱭ ᱦᱮᱡ ᱦᱩᱭ ᱮᱱᱟ᱾
ᱦᱳᱭ
ᱦᱩᱸᱻ
ᱦᱳᱭ ᱟᱫᱚ ᱛᱚᱵᱮ ᱠᱟᱹᱢᱤ ᱠᱚᱫᱚ ᱪᱮᱫ ᱞᱮᱠᱟᱯᱮ ᱢᱟᱲᱟᱝ ᱞᱟᱦᱟ ᱠᱮᱫᱼᱟ ᱥᱮ ᱟᱹᱣᱨᱤ ᱠᱷᱮᱛ ᱥᱮᱱᱟᱜ ᱫᱚ?
ᱟᱹᱣᱨᱤ ᱱᱚᱜᱼᱚᱭ ᱮᱦᱚᱵ ᱵᱟᱲᱟᱭ ᱦᱩᱭᱩᱜ ᱠᱟᱱᱟ᱾ ᱨᱚᱦᱚᱭ ᱠᱤᱪᱩ ᱫᱤᱱ ᱦᱳᱭ ᱫᱟᱜ ᱡᱟᱹᱯᱩ ᱛᱮᱦᱮᱱ ᱛᱮᱫ ᱮ ᱯᱷᱟᱸᱠ ᱠᱟᱫᱟᱭ ᱦᱟᱯᱮ ᱵᱟᱨᱫᱤᱱ ᱜᱟᱯᱟ ᱫᱚ ᱦᱟᱜ ᱵᱟᱝ ᱫᱟᱜ ᱫᱚᱼᱼ ᱚᱱᱠᱟ ᱫᱚ ᱵᱟᱹᱱᱩᱜ ᱟᱱ ᱦᱚᱞᱟ ᱦᱚᱞᱟ ᱫᱤᱱ ᱧᱩᱨᱟᱹᱭᱮᱱ ᱜᱮᱭᱟ ᱦᱟᱞᱠᱟ ᱵᱷᱟᱵ᱾
ᱦᱮᱸᱻ
ᱟᱞᱮ ᱥᱮᱱ ᱦᱚᱸ ᱱᱚᱜᱼᱚᱭ ᱦᱟᱸᱜ ᱛᱚᱞᱟ ᱠᱚᱫᱚᱞᱮ ᱜᱤᱰᱤ ᱟᱠᱟᱟᱜᱼᱟ ᱟᱫᱚ ᱱᱟᱦᱟᱜᱼᱼ ᱟᱹᱣᱨᱤ ᱞᱮ ᱮᱛᱚᱦᱚᱵᱚᱜᱼᱟ ᱦᱟᱸᱜᱼᱼ ᱟᱨ ᱥᱤ ᱵᱟᱛᱟᱨ ᱠᱚᱫᱚ ᱦᱩᱭ ᱟᱠᱟᱱ ᱜᱮᱭᱟ ᱟᱨ ᱫᱟᱜ ᱠᱚᱫᱚᱼᱼ ᱱᱚᱜᱚᱭ ᱱᱟᱜ ᱠᱚᱢ ᱢᱟᱪᱷᱟ ᱜᱮ ᱡᱟᱹᱲᱤᱣᱟ ᱟᱠᱟᱫ ᱞᱮᱭᱟ ᱟᱫᱚ ᱱᱚᱜᱼᱚᱭ ᱱᱟᱦᱟᱜ ᱱᱤᱛᱚᱜ ᱱᱟᱦᱟᱜᱼᱼ ᱯᱚᱨ ᱠᱚ ᱡᱟᱱᱟᱢᱚᱜ ᱠᱟᱱᱟ ᱟᱨ ᱠᱷᱮᱛ ᱠᱚ ᱱᱚᱜᱚᱭ ᱥᱤ ᱵᱟᱛᱟᱨ ᱦᱩᱭᱩᱜ ᱠᱟᱱᱟ ᱱᱤᱛ ᱛᱮᱢᱟᱼᱼ ᱛᱮᱜ ᱦᱟᱸᱜ ᱵᱚᱱ ᱨᱚᱦᱚᱭ ᱵᱟᱲᱟᱭᱮᱫ ᱠᱟᱱ ᱛᱟᱦᱮᱸᱱ ᱟᱫᱚ ᱱᱤᱛᱳᱜ ᱢᱟᱼᱼ ᱦᱳᱭ ᱟᱫᱚ ᱱᱤᱛᱚᱜ ᱢᱟ ᱵᱚᱞᱮ ᱱᱚᱜᱼᱚᱭ ᱱᱚᱝᱠᱟ ᱥᱚᱢᱚᱭ ᱠᱚᱨᱮ ᱫᱟᱜ ᱜᱮ ᱵᱟᱭ ᱫᱟᱜ ᱟᱵᱚᱱ ᱠᱟᱱᱟ ᱥᱮ ᱥᱚᱢᱚᱭ ᱠᱚᱨᱮ ᱱᱚᱜᱼᱚᱭ ᱱᱚᱝᱠᱟ ᱚᱱᱠᱟ ᱥᱚᱢᱚᱭᱨᱮ ᱫᱟᱜ ᱵᱟᱭ ᱡᱟᱹᱲᱤ ᱠᱷᱟᱡ ᱪᱮᱠᱟ ᱠᱟᱛᱮᱜ ᱢᱟᱲᱟᱝ ᱥᱮᱱ ᱵᱚᱱ ᱞᱟᱦᱟᱜᱼᱟ ᱦᱳᱭ ᱥᱮ
ᱦᱳᱭ ᱱᱤᱛᱚᱜ ᱢᱟ ᱚᱱᱮ ᱛᱚ ᱦᱩᱸᱼᱼ
ᱦᱳᱭ ᱚᱱᱮ ᱚᱱᱠᱟ ᱞᱮᱠᱟᱛᱮ ᱵᱚᱞᱮ ᱱᱤᱛᱚᱜ ᱫᱚ ᱟᱭᱢᱟ ᱵᱚᱱ ᱠᱤᱨᱤ ᱠᱮᱜᱼᱟ ᱟᱨ ᱟᱵᱚ ᱠᱟᱛᱮᱫ ᱦᱚᱸ ᱵᱚᱱ ᱪᱮᱠᱟᱭᱟ ᱮᱱᱛᱮᱫ ᱪᱟᱥ ᱵᱟᱥ᱾ ᱫᱚ ᱚᱱᱠᱟᱱᱟᱜ ᱠᱟᱱ ᱜᱮᱭᱟ᱾ ᱪᱮᱫ ᱞᱮᱠᱟ ᱪᱟᱸᱫᱳᱭ ᱵᱮᱸᱜᱮᱫ ᱟᱵᱚᱱᱟ ᱚᱱᱠᱟ ᱛᱮᱜᱮ ᱪᱟᱞᱟᱜ ᱦᱩᱭᱩᱜᱼᱟ᱾
ᱦᱮᱸ ᱪᱟᱸᱫ ᱵᱚᱸᱜᱟ ᱵᱷᱚᱨᱥᱟ ᱨᱮᱜᱮ ᱛᱚ ᱟᱵᱚ ᱢᱟ ᱢᱮᱱᱟᱜ ᱵᱚᱱ
ᱦᱳᱭ ᱟᱞᱮᱥᱮᱱ ᱫᱚ ᱱᱚᱜᱼᱚᱭ ᱱᱟᱦᱟᱜ ᱱᱤᱛᱚᱜ ᱵᱚᱞᱮ ᱟᱭᱢᱟᱜ ᱜᱮ ᱚᱱᱠᱟ ᱵᱟᱝᱠᱩ ᱤᱭᱟᱹᱣ ᱟᱠᱟᱫᱟ ᱡᱟᱦᱟᱸᱭ ᱦᱚᱲᱠᱚ ᱞᱟᱦᱟ ᱟᱠᱟᱱᱟ ᱩᱱᱠᱩ ᱠᱚ ᱵᱚᱞᱮ ᱟᱹᱣᱨᱤ ᱠᱚ ᱮᱦᱚᱵᱚᱜᱼᱟ ᱱᱟᱦᱟᱜ ᱨᱚᱦᱚᱭ ᱠᱚᱫᱚ ᱱᱟᱦᱟᱜ ᱟᱹᱣᱨᱤ ᱠᱚ ᱮᱦᱚᱵᱚᱜᱼᱟ ᱱᱚᱜᱼᱚᱭ ᱠᱷᱟᱹᱞᱤ ᱱᱟᱦᱟᱜ ᱤᱭᱟᱹ ᱜᱮ ᱦᱩᱭᱩᱜ ᱠᱟᱱᱟ ᱮᱨ ᱟᱯᱷᱚᱨ ᱠᱚᱜᱮ ᱱᱟᱦᱟᱜ ᱱᱤᱛᱚᱜ ᱫᱚ ᱛᱟᱺᱜᱤ ᱟᱠᱟᱫᱟ ᱵᱚᱱ ᱦᱟᱜ ᱟᱫᱚ ᱡᱚᱱᱰᱨᱟ ᱠᱚᱫᱚᱯᱮ ᱪᱟᱥ ᱚᱜ ᱜᱮᱭᱟ ᱥᱮ ᱵᱟᱝ ᱜᱮ᱾
ᱦᱮᱸ ᱪᱟᱥᱚᱜ ᱜᱮᱭᱟᱞᱮ ᱡᱚᱱᱰᱨᱟ ᱦᱚᱸ ᱚᱱᱠᱟ ᱫᱚ ᱱᱤᱭᱟᱹ ᱵᱟᱨ ᱫᱚ ᱚᱱᱠᱟ ᱵᱟᱠᱚ ᱪᱟᱥ ᱵᱟᱲᱟ ᱟᱠᱟᱫ᱾ ᱛᱟᱞᱮᱭᱟ ᱠᱟᱨᱚᱱ ᱚᱱᱠᱟ ᱫᱟᱜ ᱡᱟᱹᱲᱤ ᱵᱟᱝ ᱴᱷᱤᱠ ᱴᱷᱟᱠ ᱛᱟᱦᱚᱞᱮ ᱪᱤᱠᱟᱹ ᱢᱟᱱᱮ ᱪᱟᱥ ᱟ ᱡᱚᱱᱰᱨᱟ ᱦᱚᱸ ᱦᱳᱭ ᱦᱩᱭ ᱟᱠᱟᱱᱟ ᱠᱤᱪᱷᱩᱜᱟᱱ ᱦᱚᱲ ᱠᱚ ᱪᱟᱥ ᱵᱟᱲᱟᱟᱣ ᱠᱟᱫᱟ
ᱦᱳᱭ ᱟᱯᱮ ᱥᱮᱫ ᱠᱚ ᱪᱟᱥᱚᱜ ᱜᱮᱭᱟ ᱥᱮ ᱵᱟᱝ?
ᱦᱮᱸ ᱦᱮᱸ᱾
ᱦᱳᱭ ᱟᱞᱮ ᱥᱮᱫ ᱦᱚᱸ ᱡᱚᱱᱰᱨᱟ ᱠᱚᱫᱚ ᱪᱟᱥᱚᱜ ᱜᱮᱭᱟ ᱟᱭᱢᱟ ᱞᱮᱠᱟ ᱞᱮ ᱪᱟᱥᱚᱜ ᱜᱮᱭᱟ ᱨᱟᱦᱮᱲ ᱠᱚ ᱦᱩᱭᱮᱱᱟ ᱜᱷᱟᱝᱽᱨᱟ ᱠᱚ
ᱦᱮᱸ ᱦᱮᱸ ᱚᱱᱟ ᱠᱚᱦᱚᱸ ᱦᱩᱭᱩᱜ ᱜᱮᱭᱟ ᱡᱚᱛᱚ ᱜᱮ ᱟᱫᱚ ᱛᱮᱦᱮᱧ ᱜᱟᱯᱟ ᱱᱚᱜᱼᱚᱭ ᱦᱮᱸ᱾ ᱱᱤᱭᱟᱹ ᱫᱚ ᱱᱤᱭᱟᱹ, ᱱᱤᱭᱟᱹ ᱠᱤᱪᱷᱩ ᱱᱚ ᱵᱤᱜᱚᱛᱚ ᱠᱤᱪᱷᱩ ᱥᱟᱞ ᱠᱷᱚᱱᱟᱜ ᱜᱮ ᱱᱚᱜ ᱱᱚᱝᱠᱟ ᱢᱮᱱᱟ ᱫᱟᱜ ᱡᱟᱹᱲᱤ ᱠᱚ ᱴᱷᱤᱠ ᱴᱷᱟᱠ ᱵᱟᱝ᱾ ᱟ ᱪᱤᱠᱟᱹᱛᱮ ᱟᱫᱚ ᱨᱚᱦᱚᱭ ᱠᱚ ᱦᱩᱭᱩᱜᱼᱟ ᱡᱟᱦᱟᱱᱟᱜ ᱪᱟᱥ ᱠᱚᱦᱚᱸ ᱦᱩᱭᱩᱜᱼᱟ᱾
ᱦᱳᱭ ᱟᱫᱚ ᱢᱮᱱᱮᱫᱼᱟ ᱟᱞᱤᱧ ᱠᱤ ᱤᱭᱟᱹ ᱟᱯᱮ ᱫᱚ ᱵᱚᱞᱮ ᱰᱟᱹᱟᱝᱨᱤ ᱠᱚᱛᱮ ᱜᱮᱯᱮ ᱪᱟᱥᱚᱜᱼᱟ ᱥᱮ ᱴᱨᱟᱠᱴᱟᱨ ᱠᱚ ᱢᱟ. ᱥᱤᱱ ᱠᱚ ᱫᱤᱭᱮ ᱯᱮ ᱪᱟᱥᱚᱜᱼᱟ?
ᱛᱮᱦᱮᱧ ᱜᱟᱯᱟ ᱫᱚ ᱡᱟᱹᱥᱛᱤ ᱢᱟᱱᱮ ᱴᱨᱟᱠᱴᱟᱨ ᱜᱮ ᱪᱟᱞᱟᱜ ᱟᱛᱚ᱾ ᱢᱟᱱᱮ ᱛᱮᱦᱮᱧ ᱜᱟᱯᱟ ᱫᱚ ᱜᱚᱴᱟ, ᱜᱚᱴᱟ ᱫᱩᱱᱭᱟᱹ ᱜᱮᱵᱮᱱ ᱧᱮᱞ ᱞᱮᱠᱷᱟᱡ ᱜᱮ ᱢᱟᱱᱮ ᱪᱮᱫ ᱞᱤᱧ ᱢᱮᱱᱟ ᱜᱚᱴᱟᱜ ᱜᱮ ᱛᱮᱦᱮᱧ ᱜᱟᱯᱟ ᱫᱚ ᱟᱵᱚ ᱫᱚ ᱚᱱᱠᱟ ᱫᱚ ᱟᱨ ᱵᱟᱹᱱᱩᱜ ᱠᱚ ᱛᱟᱵᱚᱱᱟ ᱰᱟᱹᱝᱨᱤ ᱠᱟᱲᱟ ᱠᱚᱫᱚ ᱟᱨ ᱵᱟᱹᱱᱩᱜ ᱠᱚ ᱠᱚᱣᱟ ᱛᱮᱦᱮᱧ ᱜᱟᱯᱟ ᱫᱚ ᱦᱳᱭ ᱡᱟᱹᱥᱛᱤ ᱢᱮᱱᱟᱜ ᱠᱚᱣᱟ ᱠᱷᱩᱵ ᱠᱚᱢ ᱡᱳᱨ
ᱟᱭᱢᱟ ᱦᱚᱲ ᱱᱮᱛᱟᱨ ᱫᱚ ᱰᱟᱹᱟᱝᱨᱤ ᱠᱚ ᱠᱟᱰᱟ ᱠᱚ ᱵᱟᱵᱚᱱ ᱫᱚᱦᱚᱭᱮᱫ ᱠᱚ ᱣᱟ ᱪᱮᱫᱟᱜ ᱥᱮ ᱩᱱᱠᱩ ᱧᱮᱞ ᱞᱟᱹᱜᱤᱫ ᱦᱚᱸ ᱜᱩᱯᱤ ᱠᱚ ᱥᱮ ᱜᱤᱫᱽᱨᱟᱹ ᱠᱚ ᱦᱚᱲ ᱞᱟᱜᱟᱜᱼᱟ ᱟᱨ ᱱᱤᱛᱚᱜ ᱜᱚ ᱵᱟᱵᱟ ᱠᱚᱦᱚᱸ ᱱᱚᱜᱼᱚᱭ ᱱᱚᱝᱠᱟ ᱱᱤᱛᱚᱜ ᱡᱚᱠᱷᱚᱱ ᱫᱟᱲᱮ ᱠᱚ ᱤᱫᱤᱜ ᱠᱟᱱ ᱛᱟᱵᱚᱱ ᱠᱷᱟᱱ ᱫᱚ ᱱᱟᱦᱟᱜ ᱩᱱᱠᱩ ᱠᱚᱦᱚᱸ ᱵᱟᱝᱵᱚᱱ ᱠᱟᱹᱢᱤ ᱦᱚᱪᱚᱭᱮᱫ ᱠᱚᱣᱟ ᱦᱳᱭ ᱥᱮ, ᱟᱨ ᱱᱩᱱᱟᱹᱜ ᱥᱤᱛᱩᱝ ᱨᱮ ᱱᱚᱜᱚᱭ ᱡᱩᱜ ᱵᱚᱫᱚᱞᱱ ᱞᱮᱠᱟ ᱪᱠᱟ ᱦᱩᱭᱮᱱᱟ ᱱᱤᱛᱚᱜ ᱫᱚ ᱟᱫᱚ ᱚᱱᱟ ᱤᱭᱟᱹ ᱛᱮ ᱠᱟᱹᱢᱤ ᱦᱚᱸ ᱟᱸᱴ ᱜᱮ ᱟᱹᱭᱠᱟᱹᱜ ᱠᱟᱱᱟ᱾
ᱦᱮᱸ ᱱᱤᱛᱚᱜ ᱫᱚ ᱡᱚᱛᱚ ᱦᱚᱲ ᱵᱚᱱ ᱠᱟᱹᱴᱤᱡ ᱵᱚᱱ ᱦᱮᱸ
ᱦᱳᱭ ᱧᱮᱞᱚᱜᱚᱜ ᱠᱟᱱᱟ ᱵᱚᱞᱮ ᱡᱟᱹᱥᱛᱤ ᱦᱚᱲ ᱴᱨᱟᱠᱴᱟᱨ ᱠᱚᱜᱮ ᱠᱚ ᱞᱟᱜᱟᱣᱮᱫ ᱠᱟᱱᱟ ᱪᱮᱫᱟᱜ ᱥᱮ ᱚᱱᱟ ᱛᱮᱫᱚ ᱩᱥᱟᱹᱨᱟ ᱢᱟᱪᱷᱟ ᱦᱩᱭᱩᱜ ᱠᱟᱱᱟ ᱢᱮᱱᱠᱷᱟᱱ ᱥᱟᱱᱟᱢ ᱦᱚᱲ ᱫᱚ ᱱᱟᱜ ᱴᱨᱟᱠᱴᱟᱨ ᱠᱚᱦᱚᱸ ᱵᱟᱵᱚᱱ ᱞᱟᱜᱟᱣ ᱫᱟᱲᱭᱟᱜ ᱠᱟᱱᱟ ᱪᱮᱫᱟᱜ ᱥᱮ ᱚᱱᱟᱨᱮ ᱠᱷᱚᱨ ᱦᱳᱭ ᱵᱚᱞᱮ ᱠᱷᱚᱨᱪᱟ ᱠᱚᱦᱚᱸ ᱟᱭᱢᱟ ᱜᱮ ᱞᱟᱜᱟᱜ ᱠᱟᱱᱟ ᱥᱮ ᱟᱫᱚ ᱥᱟᱱᱟᱢ ᱦᱚᱲ ᱡᱩᱫᱤ ᱛᱮ ᱚᱱᱠᱟ ᱵᱟᱹᱱᱩᱜ ᱵᱚᱱ ᱠᱷᱟᱡ ᱫᱚ ᱡᱟᱦᱟᱸᱭ ᱠᱚᱨᱮᱱ ᱫᱚ ᱠᱟᱰᱟ ᱰᱟᱝᱨᱟ ᱛᱮᱜᱮ ᱦᱩᱭᱩᱜ ᱠᱟᱱᱟ᱾ ᱟᱫᱚ ᱠᱟᱛᱷᱟ ᱫᱚ ᱱᱚᱝᱠᱟ ᱭᱮᱱᱟ ᱵᱚᱞᱮ ᱥᱮᱫᱟᱭ ᱪᱮᱫ ᱞᱮᱠᱟ ᱵᱚᱱ ᱪᱟᱥᱮᱫ ᱠᱟᱱ ᱛᱟᱦᱮᱱᱟ ᱥᱮ ᱠᱟᱰᱟ ᱰᱟᱝᱨᱟ ᱛᱮᱜᱮ ᱚᱱᱟ ᱛᱮᱜᱮ ᱵᱮᱥᱚᱜ ᱠᱟᱱ ᱛᱟᱦᱮᱱᱟ᱾ ᱪᱮᱫᱟᱜ ᱥᱮ ᱥᱮ ᱠᱟᱰᱟ ᱰᱟᱹᱟᱝᱨᱤ ᱛᱮᱵᱚᱱ ᱪᱟᱥᱟ ᱟᱫᱚ ᱢᱤᱫᱴᱮᱱ ᱠᱟᱱᱟ ᱦᱟᱜ ᱱᱟᱦᱟᱜ ᱵᱷᱳᱨ ᱨᱮᱵᱚᱱ ᱵᱮᱨᱮᱫᱚᱜ ᱠᱟᱱᱟ᱾ ᱟᱨ ᱵᱷᱳᱨ ᱨᱮ ᱵᱮᱨᱮᱫ ᱠᱟᱹᱛᱮ ᱱᱟᱦᱟᱜ ᱥᱤᱥᱤᱨ ᱠᱚᱨᱮ ᱵᱚᱱ ᱛᱟᱲᱟᱢᱮᱜᱼᱟ ᱥᱮ ᱡᱟᱦᱟᱱ ᱵᱟᱦᱟ ᱠᱚᱨᱮᱱᱟᱜ ᱤᱭᱟᱹ
ᱦᱮᱸ᱾
ᱠᱚᱵᱚᱱ ᱥᱟᱦᱮᱫ ᱟᱫᱮᱨᱮᱜ ᱠᱟᱱᱟ ᱥᱚᱸ ᱠᱚ ᱟᱫᱚ ᱚᱱᱟ ᱠᱚ ᱱᱟᱦᱟᱜ ᱟᱵᱚᱣᱟᱜ ᱦᱚᱲᱢᱚᱨᱮ ᱟᱭᱢᱟ ᱜᱮ ᱨᱟᱱ ᱮᱜ ᱠᱟᱱᱟ ᱦᱳᱭ ᱥᱮ᱾
ᱦᱮᱸ᱾
ᱟᱫᱚ ᱚᱱᱮ ᱚᱝᱠᱟ ᱞᱮᱠᱟᱛᱮ ᱵᱚᱞᱮ, ᱟᱹᱞᱤᱧ ᱞᱤᱧ ᱞᱟᱹᱭ ᱦᱚᱪᱚᱭᱮᱜᱼᱟ, ᱠᱤ ᱵᱚᱞᱮ ᱥᱮᱫᱟᱭ ᱦᱚᱲ ᱫᱚ ᱠᱮᱴᱮᱜ ᱜᱮᱠᱚ ᱛᱟᱦᱮᱸ ᱠᱟᱱᱟ ᱱᱤᱛᱚᱜ ᱠᱷᱚᱱ ᱫᱚ᱾ ᱪᱮᱫᱟᱜ ᱥᱮ, ᱚᱱᱥᱚᱢᱚᱭ ᱫᱚ ᱟᱵᱚ ᱞᱮᱠᱟ ᱟᱭᱢᱟ ᱡᱤᱱᱤᱥ ᱚᱝᱠᱟ ᱵᱟᱝ ᱛᱟᱦᱮᱸ ᱠᱟᱱᱟ ᱡᱮᱢᱚᱱ ᱠᱤ ᱱᱤᱛᱚᱜ ᱟᱵᱚ ᱵᱚᱱ ᱞᱟᱹᱭᱟ ᱠᱤ ᱡᱤᱨᱟᱹᱣ ᱛᱮᱦᱚᱸ ᱦᱚᱲᱢᱚ ᱠᱚ ᱵᱟᱹᱲᱤᱡᱚᱜ ᱜᱮᱭᱟ, ᱱᱚᱣᱟ ᱢᱤᱫ ᱮᱸ ᱢᱤᱫᱴᱮᱡ ᱡᱤᱨᱟᱹᱣ ᱡᱟᱦᱟᱸ ᱡᱤᱱᱤᱥ ᱠᱟᱱᱟ ᱱᱚᱣᱟ ᱦᱚᱸ ᱢᱤᱫᱴᱮᱜ ᱵᱚᱞᱮ ᱵᱟᱹᱲᱛᱤ ᱡᱤᱨᱟᱹᱣ ᱞᱮᱱᱠᱷᱟᱱ ᱦᱚᱲᱢᱚᱨᱮ, ᱱᱚᱣᱟ ᱦᱚᱸ ᱠᱷᱚᱛᱤᱭ ᱮᱢ ᱫᱟ ᱲᱮᱭᱟᱜ-ᱟ, ᱟᱨ ᱥᱮᱫᱟᱭ ᱠᱚ ᱦᱟᱯᱲᱟᱢ ᱠᱚᱫᱚ ᱪᱮᱫ ᱛᱟᱦᱮᱸ ᱠᱟᱱᱟ, ᱩᱱᱠᱩ ᱠᱚᱫᱚ ᱢᱤᱫᱴᱮᱡ ᱛᱟᱦᱮᱸ ᱠᱟᱱᱟ ᱵᱚᱞᱮ ᱵᱷᱳᱨ ᱨᱮ ᱵᱤᱨᱤᱫ ᱠᱟᱛᱮᱜ ᱠᱚ ᱠᱟᱹᱢᱤ ᱠᱚ ᱫᱷᱩᱨᱟᱹᱜ ᱨᱮᱦᱚᱸ ᱵᱮᱞᱟ ᱨᱟᱠᱟᱵ ᱦᱟᱵᱤᱡ ᱵᱚᱞᱮ ᱠᱚ ᱠᱟᱹᱢᱤᱭᱟ, ᱮᱱᱛᱮ ᱨᱮᱦᱚᱸ ᱵᱟ ᱡᱤᱨᱟᱹᱣ ᱫᱚ ᱦᱟᱸᱜ ᱟᱹᱰᱤ ᱠᱚᱢ, ᱦᱟᱱᱮ ᱱᱟᱦᱟᱜ ᱵᱟᱥᱠᱮᱭᱟᱜ ᱡᱟ ᱜᱮᱠᱚ ᱡᱚᱢᱟ ᱦᱟᱸᱜ ᱟᱫᱚ ᱠᱚ ᱡᱤᱨᱟᱹᱜ ᱛᱟᱵᱚᱱᱟ᱾ ᱟᱨ ᱱᱤᱛᱚᱜ ᱫᱚ ᱚᱱᱠᱟ ᱵᱟᱝ ᱦᱩᱭᱩᱜ ᱠᱟᱱᱟ᱾ ᱟᱵᱚ ᱠᱚᱦᱚᱸ ᱱᱚᱣᱟ ᱟᱵᱚ ᱱᱤᱛᱚᱜ ᱱᱚᱣᱟ ᱡᱮᱱᱨᱮᱥᱟᱱ ᱨᱮ ᱡᱟᱦᱟᱸᱭ ᱵᱚᱱ ᱦᱟᱲᱟᱢ ᱵᱩᱰᱦᱤᱜ ᱠᱟᱱᱟ, ᱩᱱᱠᱩ ᱠᱚ ᱱᱟᱦᱟᱜ ᱥᱮᱫᱟᱭ ᱦᱟᱲᱟᱢ ᱞᱮᱠᱟ ᱱᱟᱦᱟᱜ ᱡᱟᱦᱟᱸᱱᱟᱜ ᱠᱚ ᱵᱟᱵᱚᱱ ᱠᱟᱹᱢᱤ ᱫᱟᱲᱮᱭᱟᱜᱼᱟ ᱦᱮᱸᱪᱮ? ᱪᱮᱫᱟᱜ ᱞᱤᱧ ᱞᱟᱹᱭᱟ ᱟᱭᱢᱟ ᱞᱮᱠᱟᱱ ᱦᱚᱲ ᱞᱤᱧ ᱧᱮᱞᱮᱜ ᱠᱚᱣᱟ, ᱵᱚᱞᱮ ᱩᱢᱩᱞ ᱨᱮ ᱛᱟᱦᱮᱸ ᱛᱟᱦᱮᱸ ᱛᱮ ᱦᱚᱲᱢᱚ ᱠᱚ ᱥᱩᱠᱷᱤᱱᱚᱜ ᱠᱟᱱ ᱛᱟᱵᱚᱱᱟ ᱱᱟᱦᱟᱜ, ᱟᱫᱚ ᱨᱚᱦᱚᱭ ᱠᱚᱦᱚᱸ ᱪᱟᱞᱟᱜ ᱦᱟᱸᱜ ᱢᱩᱥ ᱠᱤᱞ ᱜᱮᱵᱚᱱ ᱵᱩᱡᱷᱟᱹᱣᱟ, ᱟᱫᱚ ᱠᱟᱹᱢᱤᱱ ᱠᱚᱵᱚᱱ ᱞᱟᱜᱟᱣ ᱠᱚᱣᱟ ᱦᱳᱭ ᱥᱮ᱾
ᱦᱮᱸ᱾
ᱟᱫᱚ ᱚᱱᱟ ᱠᱚᱞᱤᱧ ᱢᱮᱱᱟ ᱵᱚᱞᱮ ᱟᱯᱱᱟᱨ ᱦᱚᱸ ᱠᱷᱮᱛ ᱦᱟᱥᱟ ᱢᱮᱱᱟᱜ ᱠᱷᱟᱡ ᱚᱱᱟ ᱠᱚᱫᱚ ᱪᱮᱫᱚᱜ ᱡᱟᱹᱨᱩᱲ ᱠᱟᱱ ᱜᱮᱭᱟ ᱟᱨ ᱞᱚᱞᱚ ᱥᱤᱛᱩᱝ ᱥᱟᱦᱟᱣ ᱦᱚᱸ ᱡᱟᱹᱨᱩᱲ ᱠᱟᱱ ᱜᱮᱭᱟ᱾ ᱟᱨ ᱵᱟᱝ ᱠᱷᱟᱱ ᱟᱵᱚ ᱨᱮᱱ ᱜᱤᱫᱽᱨᱟᱹ ᱫᱚ ᱪᱤᱠᱟ ᱠᱟᱛᱮᱫ ᱵᱚᱱ ᱥᱮᱬᱟᱣ ᱟᱠᱚ ᱱᱚᱣᱟ ᱠᱩ ᱚᱝᱠᱟᱜᱮ ᱟᱵᱚ ᱚᱞᱚᱜ ᱯᱟᱲᱦᱟᱜ ᱦᱩᱭ ᱞᱮᱱᱠᱷᱟᱡ ᱪᱟᱹᱠᱨᱤ ᱠᱚᱵᱚᱱ ᱧᱟᱢ ᱞᱮ ᱠᱷᱟᱡ ᱟᱨ ᱥᱚᱦᱚᱨ ᱵᱟᱡᱟᱨ ᱨᱮᱵᱚᱱ ᱛᱟᱦᱮᱸ ᱞᱮᱱᱠᱷᱟᱡ ᱟᱵᱚᱨᱮᱱ ᱜᱤᱫᱽᱨᱟᱹ ᱠᱚᱦᱚᱸ ᱚᱝᱠᱟ ᱜᱮᱠᱚ ᱦᱮᱣᱟᱜ ᱛᱟᱵᱚᱱᱟ᱾
ᱦᱳᱭ᱾
ᱟᱫᱚ ᱚᱱᱟᱞᱤᱧ ᱞᱟᱹᱭᱟ ᱵᱚᱞᱮ, ᱟᱵᱚᱣᱟᱜ ᱡᱟᱦᱟᱸ ᱚᱲᱟᱜ ᱨᱮᱱᱟᱜ ᱟᱹᱨᱤᱪᱟᱹᱞᱤ ᱟᱵᱚᱣᱟᱜ ᱯᱟᱹᱨᱥᱤ ᱡᱟᱦᱟᱸ ᱠᱟᱱᱟ ᱚᱱᱟ ᱦᱚᱸ ᱵᱟᱵᱚᱱ ᱦᱤᱲᱤᱧ ᱢᱟ, ᱩᱱᱟᱹᱜ ᱚᱞᱚᱜ ᱯᱟᱲᱦᱟᱜ ᱠᱟ ᱛᱮ ᱦᱚᱸ ᱱᱮᱛᱟᱨ ᱧᱮᱞᱚᱜᱚᱜ ᱠᱟᱱᱟ ᱠᱤ ᱚᱞᱚᱜ ᱯᱟᱲᱦᱟᱜ ᱡᱟᱹᱥᱛᱤ ᱠᱚ ᱥᱮᱬᱟᱜ ᱠᱟᱱᱟ ᱟᱨ ᱱᱚᱛᱮ ᱦᱟᱸᱜ ᱵᱮᱵᱚᱦᱟᱨ ᱠᱚᱫᱚ ᱱᱟᱦᱟᱜ ᱠᱚ ᱦᱤᱲᱤᱧᱮᱜ ᱠᱟᱱ ᱛᱟᱵᱚᱱᱟ, ᱚᱲᱟᱜ ᱨᱮ ᱠᱟᱹᱴᱤᱡ ᱠᱟᱹᱴᱤᱡ ᱜᱤᱫᱽᱨᱟᱹ ᱞᱤᱧ ᱧᱮᱞ ᱠᱚᱣᱟ, ᱡᱟᱦᱟᱸᱭ ᱠᱚ ᱪᱟᱹᱠᱨᱤᱭᱟ ᱵᱟᱦᱮᱨᱮ ᱨᱮᱠᱚ ᱛᱟᱦᱮᱱ ᱠᱟᱱᱟ, ᱦᱮᱜ ᱠᱟᱛᱮᱫ ᱱᱟᱦᱟᱜ, ᱨᱚᱲᱟᱭ ᱨᱮᱦᱚᱸᱢ ᱜᱤᱫᱽᱨᱟᱹ ᱦᱟᱸᱜ ᱰᱚᱵᱚᱜ ᱡᱚᱦᱟᱨ ᱫᱚ ᱦᱟᱸᱜ
ᱦᱩᱸ, ᱵᱟᱝᱟ ᱚᱱᱟ ᱠᱚᱫᱚ ᱵᱟᱭ ᱪᱮᱫ ᱠᱟᱜ ᱠᱷᱟᱡ ᱫᱚ ᱡᱚᱫᱤ ᱪᱤᱠᱟᱹᱛᱮᱭ ᱤᱭᱟᱹ ᱠᱟᱜ ᱟᱢ ᱵᱟᱲᱟᱭ ᱠᱟᱜᱼᱟ ᱡᱮ ᱪᱮᱫ ᱞᱮᱠᱟ ᱠᱟᱛᱮᱧ ᱰᱚᱵᱚᱜᱼᱟ, ᱪᱮᱫ ᱞᱮᱠᱟ ᱠᱟᱛᱮᱜ ᱵᱟᱝ᱾ ᱢᱟᱱᱮ ᱨᱚᱲ ᱨᱚᱯᱚᱲ ᱦᱚᱸᱻ ᱮᱱ ᱫᱚᱠᱚ ᱦᱤᱲᱤᱧ ᱫᱟ ᱛᱮᱦᱤᱧ ᱜᱟᱯᱟ ᱡᱟᱦᱟᱸᱭ ᱥᱚᱦᱚᱨ ᱵᱟᱡᱟᱨ ᱨᱮᱠᱚ ᱛᱟᱦᱮᱸᱱ ᱠᱟᱱᱟ᱾ ᱛᱚ
ᱦᱳᱭ ᱫᱤᱠᱩ ᱛᱮᱠᱚ ᱨᱚᱲᱚᱜ
ᱠᱚᱜ, ᱦᱮᱸ ᱦᱮᱸ,
ᱥᱟᱱᱛᱟᱲ ᱛᱮ ᱟᱹᱰᱤ ᱠᱚᱢ ᱜᱤᱫᱽᱨᱟᱹ ᱠᱚ ᱨᱚᱲᱚᱜᱚᱜ ᱠᱟᱱᱟ᱾ ᱦᱳᱭ ᱟᱫᱚ ᱚᱱᱟᱞᱤᱧ ᱢᱮᱱᱟ ᱵᱚᱞᱮ ᱚᱲᱟᱜ ᱠᱚᱨᱮ ᱟᱵᱚᱨᱮᱱ ᱟᱸᱻ ᱫᱟᱫᱟ ᱦᱟᱲᱟᱢ, ᱫᱟᱫᱟ ᱵᱩᱦᱤ ᱛᱟᱠᱚ ᱠᱚ ᱛᱟᱦᱮᱸᱱᱟ ᱫᱟᱠᱟᱭ ᱜᱚ ᱛᱟᱠᱚ ᱛᱚ ᱞᱤᱧ ᱞᱟᱹᱭᱟ ᱠᱤ ᱵᱚᱞᱮ ᱱᱤᱦᱟᱹᱛᱤ ᱵᱚᱞᱮ ᱜᱤᱫᱽᱨᱟᱹ ᱫᱚ ᱟᱹᱜᱩᱭ ᱡᱟᱹᱨᱩᱲᱟ ᱵᱚᱱᱟ ᱚᱲᱟᱜ ᱛᱮ ᱦᱳᱭ ᱥᱮ, ᱟᱨ ᱩᱱᱠᱩ ᱴᱷᱮᱱ ᱫᱩᱲᱩᱵ ᱯᱟᱱᱛᱮ ᱦᱚᱸ ᱡᱟᱹᱨᱩᱲ ᱠᱟᱱ ᱜᱮᱭᱟ᱾ ᱪᱤᱫᱟᱜ ᱥᱮ ᱡᱟᱦᱟᱸᱱᱟᱜ ᱜᱤ ᱪᱮᱫᱚᱜᱚᱜ ᱨᱮᱱᱟᱜ ᱛᱮᱦᱮᱸᱱᱟ ᱥᱮ ᱵᱩᱰᱷᱤ ᱟᱭᱩ, ᱦᱟᱲᱟᱢ ᱵᱟ ᱠᱷᱚᱱᱼᱼ ᱫᱚ ᱚᱠᱚᱭ ᱦᱚᱸ ᱵᱮᱥ ᱵᱟᱠᱚ ᱞᱟᱹᱭ ᱫᱟᱲᱮᱭᱟᱜ-ᱟ᱾
ᱦᱩᱸ᱾
ᱟᱫᱚ ᱚᱱᱠᱟ ᱜᱮ ᱱᱤᱛᱚᱜ ᱥᱳᱢᱳᱭ ᱚᱜ ᱜᱮ ᱵᱟᱵᱩᱱ ᱚ ᱮᱢ ᱫᱟᱲᱮᱭᱟᱜᱼᱼ ᱠᱟᱱᱟ ᱵᱚᱞᱮ, ᱚᱱᱮ ᱞᱤᱧ ᱞᱟᱹᱭᱟ ᱚᱲᱟᱜ ᱨᱮ ᱚᱠᱛᱚ ᱜᱮ ᱵᱟᱵᱚᱱ ᱮᱢ ᱫᱟᱲᱮᱭᱟᱜ ᱠᱟᱱᱟ, ᱵᱟᱝ ᱥᱮ? ᱪᱮᱫᱟᱜ ᱥᱮ ᱜᱤᱫᱽᱨᱟᱹ ᱠᱩ ᱜᱤᱫᱽᱨᱟᱹ ᱠᱷᱚᱡ ᱜᱮ ᱵᱟᱭ ᱥᱮᱬᱟᱭᱟ ᱛᱟᱦᱚᱞᱮ ᱩᱱᱤ ᱛᱚ ᱞᱟᱹᱴᱩ ᱠᱟᱛᱮᱜ ᱫᱚ ᱱᱟᱦᱟᱜ ᱵᱟᱭ ᱥᱮᱬᱟᱜ ᱠᱟᱱᱟ᱾
ᱵᱟᱭ ᱥᱮᱬᱟᱭᱟ ᱩᱱᱫᱚ ᱟ ᱱᱤᱛᱚᱜ ᱡᱮᱢᱚᱱ ᱱᱤᱛᱚᱜ ᱦᱮᱸ ᱱᱤᱛᱚᱜ ᱡᱟᱦᱟᱸᱭ ᱧᱮᱞ ᱫᱟ ᱚᱱᱟ ᱠᱚᱜᱮᱭ ᱥᱮᱬᱟᱭᱟ ᱵᱟᱡᱟᱨᱼᱼ ᱛᱟᱦᱮᱸ ᱠᱟᱛᱮᱜ ᱫᱚ ᱛᱮᱦᱤᱧ ᱜᱟᱯᱟ ᱫᱚ ᱢᱚᱰᱟᱨᱱ ᱡᱩᱜᱽ ᱨᱮᱱᱟᱜ ᱢᱚᱰᱟᱨᱱ ᱡᱤᱱᱤᱥᱮ ᱥᱮᱬᱟᱭᱟ᱾ ᱠᱤᱱᱛᱩ ‌ᱟ ᱵᱟᱡᱟᱨ ᱨᱮ ᱦᱮᱡ ᱠᱟᱛᱮᱜ ᱚᱱᱟ ᱡᱤᱱᱤᱥ ᱟᱨ ᱟᱛᱩ ᱚᱲᱟᱜ ᱨᱮ ᱦᱮᱡ ᱠᱟᱛᱮᱜ ᱫᱚ ᱚᱱᱟ ᱡᱤᱱᱤᱥ ᱫᱚ ᱟᱨ ᱵᱟᱢ ᱧᱟᱢᱟ ᱛᱚᱠᱷᱚᱱᱼᱼ ᱟᱛᱩ ᱚᱱᱟ ᱚᱲᱟᱜ ᱨᱮᱱᱟᱜ ᱡᱤᱱᱤᱥ ᱚᱱᱟ ᱠᱚ ᱵᱟᱢ ᱠᱩᱥᱤᱭᱟᱜ-ᱟ᱾
ᱵᱟᱢ ᱠᱩ ᱦᱳᱭ ᱦᱚᱭ ᱱᱚᱜ-ᱚᱭ ᱱᱚᱣᱟ ᱟᱹᱰᱤ ᱵᱮᱥ ᱵᱮᱱ ᱞᱟᱹᱭ ᱠᱮᱜ-ᱟ ᱵᱟᱢ ᱠᱩᱥᱤᱭᱟᱜ-ᱟ ᱟᱹᱰᱤ ᱵᱮᱥ ᱵᱮᱱ ᱞᱟᱹᱭ ᱠᱮᱜ-ᱟ ᱡᱮᱢᱚᱱᱼᱼ
ᱦᱮᱸ
ᱞᱤᱧ ᱞᱟᱹᱭᱟ ᱢᱤᱫᱴᱮᱡ ᱮᱠᱡᱟᱢᱯᱚᱞ ᱞᱤᱧ ᱮᱢ ᱫᱟ ᱱᱟᱦᱟᱸᱜ ᱠᱩᱲᱤ ᱜᱤᱫᱽᱨᱟᱹ ᱠᱟᱱ ᱠᱷᱟᱼᱼ ᱠᱷᱟᱱ ᱱᱟᱦᱟᱸᱜ ᱡᱚᱜ ᱜᱩᱨᱤᱡ ᱱᱟᱦᱟᱸᱜ ᱵᱟᱭ ᱜᱟᱱᱚᱜ ᱠᱟᱱᱟ᱾
ᱦᱮᱸ ᱦᱮᱸ ᱵᱟ
ᱛᱮ ᱩᱱᱤ ᱫᱚ ᱦᱟᱸᱜ ᱵᱟᱡᱟᱨ ᱥᱟᱦᱟᱨ ᱨᱮᱫᱚ ᱜᱩᱨᱤᱡᱼ ᱮ ᱦᱤᱨᱠᱷᱟᱹ ᱣᱟᱜ-ᱟ ᱟᱨ ᱟᱵᱚ ᱫᱚ ᱥᱟᱱᱼᱼᱼ ᱛᱟᱲ ᱦᱚᱲ ᱫᱚ ᱚᱲᱟᱜ ᱡᱩᱫᱤ ᱵᱚᱸᱜᱟ ᱵᱩᱨᱩ ᱚᱲᱟᱜ ᱡᱩᱫᱤ ᱜᱩᱨᱤᱡ ᱫᱚ ᱮᱱᱛᱮᱜᱼᱼ ᱟᱵᱚ ᱞᱟᱹᱜᱤᱫ ᱫᱚ ᱟᱹᱰᱤ ᱢᱚᱡᱽ ᱡᱤᱱᱤᱥ ᱠᱟᱱᱟ᱾ ᱦᱚᱭ ᱵᱟᱵᱚᱱ ᱜᱩᱨᱤᱡ ᱩᱰᱩᱠ ᱞᱮᱠᱷᱟᱡ ᱱᱟᱦᱟᱸᱜ ᱦᱚᱭ ᱵᱟᱵᱚᱱ ᱜᱩᱨᱤᱡ ᱩᱰᱩᱠᱮᱜᱼᱼ ᱠᱷᱟᱱ ᱱᱟᱦᱸᱟᱜ ᱚᱱᱟ ᱫᱚ ᱦᱟᱸᱜᱼᱼ
ᱟᱵᱚ ᱵᱚᱸᱜᱟ ᱵᱩᱨᱩ ᱦᱚᱸ ᱵᱟᱵᱚᱱ ᱪᱤᱠᱟᱹ ᱫᱟᱲᱮᱭᱟᱜ-ᱟ᱾ ᱦᱮᱸ ᱵᱚᱸᱜᱟ ᱵᱩᱨᱩ ᱦᱚᱸᱛᱚ ᱵᱟᱵᱮᱱ ᱫᱟᱲᱮᱭᱟᱜ-ᱟ ᱢᱟᱱᱮ ᱡᱟᱦᱟᱸ ᱱᱟᱜ ᱡᱤᱱᱤᱥ ᱵᱟᱵᱮᱱ ᱜᱩᱨᱤᱡ ᱵᱟᱲᱟ ᱞᱮᱠᱼᱼ ᱠᱷᱟᱡ ᱫᱚ ᱚᱱᱟ ᱜᱮᱛᱚ ᱟᱵᱚᱣᱟᱜ ᱫᱚ ᱮᱦᱚᱵ ᱫᱚ ᱚᱸᱰᱮ ᱠᱷᱚᱱᱟᱜ ᱜᱮ᱾ ᱡᱟᱦᱟᱸ ᱱᱟᱜ ᱜᱮ ᱵᱚᱸᱜᱟ ᱵᱩᱨᱩᱭ ᱠᱷᱟᱡ ᱛᱮ ᱚᱱᱟ ᱠᱚ ᱡᱮᱢᱚᱱ ᱫᱤᱠ ᱠᱚ ᱢᱟᱱᱮ ᱠᱩᱲᱤ ᱜᱤᱫᱟᱹᱨ ᱠᱚᱫᱚ ᱵᱟᱠᱚ ᱡᱚᱴᱮᱫ ᱞᱟᱹᱜᱤᱫᱚᱜ- ᱟ ᱢᱮᱱᱟ ᱠᱚ ᱦᱮᱸ ᱵᱟᱡᱟᱨ ᱨᱮ ᱛᱟᱦᱮᱸ ᱞᱮᱱᱠᱷᱟᱡ ᱫᱚ ᱪᱤᱠᱟᱹ ᱛᱮ ᱩᱸ ᱩᱱᱤ ᱚᱱᱟ ᱵᱮᱱ ᱢᱮᱛᱟᱭᱟ ᱚᱱᱮᱡ ᱼᱼ ᱡᱩᱨ ᱜᱩᱨᱤᱡ ᱦᱟᱞᱟᱝ ᱜᱩᱭ ᱢᱮ ᱚᱱᱟ ᱦᱚᱭ ᱩᱨᱩᱢᱟ ᱛᱟᱦᱚᱞᱮ
ᱩᱸ ᱵᱟᱭ ᱳᱨᱳ ᱦᱳᱭ ᱟᱨ ᱠᱟᱛᱷᱟ ᱫᱚ ᱱᱚᱝᱠᱟᱭ ᱱᱟ ᱠᱚᱲᱟ ᱜᱤᱫᱽᱨᱟᱹᱼᱼ ᱦᱚᱭ ᱠᱚᱲᱟ ᱜᱤᱫᱽᱨᱟᱹ ᱠᱟᱱᱟᱭ ᱱᱟᱦᱟᱸᱜ ᱮᱱᱠᱷᱟᱱ ᱜᱟᱹᱭ ᱰᱟᱹᱝᱨᱤ ᱠᱚ ᱢᱮᱱᱟᱜ ᱠᱚᱛᱟ ᱵᱚᱱ ᱠᱷᱟᱡ ᱵᱚᱱ ᱢᱮᱛᱟᱣ ᱟᱭᱟ ᱫᱳᱭᱳᱡ ᱵᱟᱹᱵᱩ ᱛᱷᱚᱲᱟ ᱜᱟᱱ ᱦᱟᱸᱜ ᱧᱮᱞ ᱦᱟᱛᱟᱲᱟ ᱠᱚ ᱢᱮ ᱢᱟ ᱱᱟᱦᱟᱸᱜ ᱫᱟᱠᱟᱭ ᱜᱚᱥᱼᱼ ᱥᱮ ᱵᱟᱹᱯᱩ ᱵᱟ ᱠᱤᱱ ᱫᱟᱠᱟ ᱠᱤᱱ ᱡᱚᱢ ᱞᱮᱜᱮ ᱟᱫᱚ ᱱᱟᱦᱟᱸᱜ ᱩᱱᱤ ᱵᱟᱭ ᱜᱟᱱᱚᱜ-ᱟ ᱱᱟᱦᱟᱸᱜ᱾
ᱦᱮᱸ ᱩᱱᱤ ᱦᱚᱸ ᱚᱱᱟ ᱦᱚᱸ ᱵᱟᱭ ᱜᱟᱱᱚᱜ ᱜᱮᱭᱟ᱾
ᱦᱚᱭ ᱟᱫᱚ ᱱᱟᱦᱟᱸᱜ ᱮ ᱢᱮᱱᱟ ᱤᱧ ᱫᱩᱧ ᱚᱦᱚ ᱠᱮᱭᱟ ᱥᱤᱛᱩᱝ ᱠᱟᱱᱟ ᱥᱮ ᱛᱮ ᱞᱟᱹᱭᱟ ᱠᱤ ᱤᱧ ᱫᱚ ᱵᱟᱹᱧ ᱪᱟᱞᱟᱜ-ᱟ ᱱᱚᱣᱟ ᱫᱚ ᱞᱟᱡᱟᱣ ᱯᱟᱲᱟ ᱡᱤᱱᱤᱥ ᱠᱟᱱᱟ ᱦᱚᱭ ᱥᱮ᱾
ᱦᱮᱜ ᱦᱳᱭ
ᱦᱳᱭ ᱟᱫᱚ ᱚᱱᱮ ᱚᱱᱠᱟ ᱞᱮᱠᱟ ᱛᱮᱜ ᱮᱱᱤᱛᱳᱜ ᱵᱟᱵᱩ ᱛᱟᱠᱚ ᱦᱚᱸ ᱵᱟᱠᱚ ᱥᱮᱬᱟᱜ ᱠᱟᱱᱟ ᱟᱨ ᱵᱤᱴᱤ ᱛᱟᱠᱚ ᱠᱚᱦᱚᱸ ᱚᱱᱮ ᱚᱱᱠᱟ ᱥᱚᱦᱚᱨ ᱵᱟᱡᱟᱨ ᱠᱷᱚᱡ ᱦᱮᱡ ᱠᱟᱛᱼᱼ ᱛᱮᱜ ᱵᱟᱵᱮᱱ ᱟᱪᱩ ᱫᱟᱲᱮ ᱣᱟᱭᱟ ᱡᱟᱦᱟᱸᱱᱟᱜ᱾ ᱟᱫᱚ ᱫᱤᱱ ᱫᱤᱱ ᱛᱮ ᱩᱱᱤ ᱫᱚᱚ ᱟᱵᱚᱣᱟᱜ ᱡᱟᱦᱟᱸ ᱛᱤᱥᱚᱜ ᱯᱚᱨᱚᱵᱽ ᱯᱚᱨᱵᱟᱥ ᱨᱮᱼᱼ ᱩᱸᱦᱜ ᱥᱚᱨᱦᱟᱭ ᱠᱚᱨᱮ ᱚᱢ ᱠᱟᱛᱮᱜ ᱪᱮᱠᱟ ᱠᱟᱛᱮᱜ ᱮ ᱡᱚᱜ ᱜᱩᱨᱤᱡᱟ᱾ ᱪᱮᱠᱟ ᱠᱟᱛᱮᱜ ᱮ ᱯᱚᱛᱟᱣᱟ ᱦᱳᱭ ᱥᱮ᱾ ᱪᱮᱠᱟ ᱠᱟᱛᱮᱜ ᱮ ᱵᱚᱸᱜᱟ ᱵᱩᱨᱩᱭᱟ ᱟᱫᱚ ᱢᱚᱰᱮᱱ ᱡᱟᱢᱟᱱᱟ ᱫᱚ ᱱᱟᱦᱟᱸᱜᱼᱼ ᱡᱟᱦᱟᱸ ᱛᱤᱥᱚᱜ ᱵᱟᱯᱞᱟ ᱦᱩᱭᱩᱜ ᱠᱷᱟᱡ ᱩᱱᱤ ᱦᱚᱸ ᱦᱟᱸᱜ ᱵᱮᱥ ᱚᱲᱟᱜ ᱠᱚ ᱠᱷᱚᱡᱟᱭᱟ᱾
ᱦᱮᱸ ᱦᱮᱸ ᱩᱱᱤ ᱦᱚᱸ ᱟᱫᱚ ᱵᱮᱥ ᱚᱲᱟᱜ ᱠᱚ ᱠᱷᱚᱡᱟᱭ ᱜᱮᱭᱟ ᱛᱮᱦᱤᱧ ᱜᱟᱯᱟ ᱫᱚ ᱡᱚᱛᱚ ᱡᱤᱱᱤᱥ ᱜᱮ ᱟᱵᱼᱼ ᱵᱚ ᱫᱚ ᱵᱮᱥ ᱵᱮᱥ ᱚᱲᱟᱜ ᱨᱮᱜᱮ ᱵᱚᱱ ᱠᱷᱚᱡᱽ ᱫᱟ ᱡᱚᱛᱚ ᱦᱚᱲ ᱜᱮᱛᱚ᱾ ᱛᱟᱹᱣ ᱛᱚ ᱟᱵᱚ ᱥᱟᱱᱛᱟᱲ ᱨᱮᱱᱟᱜ ᱫᱚ ᱵᱟᱲᱟᱭ ᱫᱚᱨᱠᱟᱨ ᱠᱟᱱ ᱜᱟ ᱟᱵᱮᱱ ᱡᱟᱦᱟᱸ ᱛᱤᱱᱟᱹᱜ ᱩ ᱸ ᱞᱟᱠᱼᱼ ᱴᱩ ᱚᱲᱟᱜ ᱨᱮᱵᱮᱱ ᱡᱟᱸᱶᱟᱭ ᱠᱟᱭ ᱡᱟᱦᱟᱸ ᱛᱤᱱᱟᱹᱜ ᱠᱤᱥᱟᱹᱬ ᱚᱲᱟᱜ ᱨᱮᱵᱮᱱ ᱴᱷᱟᱶ ᱠᱟᱭᱼᱼ ᱟᱵᱮᱱ ᱫᱚ ᱥᱟᱱᱼᱼ ᱛᱟᱱ ᱨᱮᱱᱟᱜ ᱞᱟᱹᱭᱼᱞᱟᱠᱪᱟᱨ ᱫᱚ ᱟᱵᱚ ᱫᱚ ᱡᱟᱦᱟᱸ ᱛᱤᱱᱟᱹᱜ ᱫᱚᱨᱠᱟᱨ ᱢᱟᱱᱮ ᱟᱵᱚ ᱫᱚ ᱥᱮᱸᱬᱟᱭ ᱜᱮ ᱦᱩᱭᱩᱜ ᱛᱟᱵᱚᱱᱟ ᱜᱤᱫᱟᱹᱨ ᱠᱚᱦᱚᱸ ᱱᱟᱦᱚᱭ ᱡᱟᱸᱦᱟᱸᱭ ᱟᱵᱚᱨᱮᱱᱼᱼ ᱩᱱᱠᱩ ᱠᱚᱦᱚᱸ ᱞᱟᱹᱭ ᱟᱠᱚ ᱜᱮ ᱦᱩᱭᱩᱜ ᱛᱟᱵᱚᱱ ᱜᱮᱭᱟ ᱱᱚᱣᱟ ᱫᱚ ᱛᱚᱵᱮ ᱛᱚ ᱟᱵᱚᱣᱟᱜ ᱞᱟᱦᱟᱟᱥᱮᱫ ᱟᱵᱚ ᱥᱟᱱᱛᱟᱲᱟᱜ ᱞᱟᱦᱟᱟᱥᱮᱡᱽ ᱩᱱᱱᱚᱛᱤᱜᱼᱟ ᱠᱤᱪᱩ ᱦᱩᱞᱳ ᱢᱟᱱᱮᱼᱼ
ᱦᱳᱭ ᱟᱫᱚ ᱚᱱᱮᱞᱤᱧ ᱞᱟᱹᱭᱠᱮᱜᱼᱟ ᱪᱮᱫᱠᱟ ᱥᱚᱦᱚᱨ ᱵᱟᱡᱟᱨ ᱨᱮᱠᱚ ᱛᱟᱦᱮᱱᱟ ᱥᱮ ᱟᱫᱚᱼᱼ ᱚᱱᱮ ᱱᱟᱦᱟᱜ ᱥᱮᱴᱮᱨᱚᱜᱼᱟ ᱠᱚ ᱱᱟᱦᱟᱜ ᱤᱭᱟ ᱛᱚ ᱵᱚᱸᱜᱟ ᱡᱤᱞ ᱫᱟᱠᱟ ᱡᱚᱢ ᱦᱤᱞᱳᱜ ᱦᱮᱸ ᱛᱚ ᱱᱟᱦᱟᱜ ᱦᱟᱱᱮ ᱤᱭᱟᱹ ᱵᱚᱞᱮ ᱟᱵᱚ ᱫᱚ ᱱᱟᱦᱟᱜ ᱮᱛᱚᱦᱚᱵᱽ ᱨᱮᱫᱚ ᱱᱟᱦᱟᱜ ᱵᱟᱝ ᱠᱚ ᱥᱮᱴᱮᱨᱟ ᱵᱚᱱᱟ ᱦᱳᱭ ᱟᱫᱚ ᱱᱟ ᱚᱝᱠᱟ ᱠᱟᱛᱮᱜ ᱦᱳᱭ᱾ ᱟᱫᱚ ᱚ ᱴᱷᱤᱠ ᱵᱮᱱ ᱢᱮᱱᱠᱮᱜ-ᱟ, ᱟᱹᱰᱤ ᱵᱮᱥ ᱵᱮᱱ ᱞᱟᱹᱭ ᱠᱮᱜ-ᱟ ᱟᱫᱚ ᱩᱱᱤ ᱟᱡᱽ ᱢᱟ ᱟᱡᱽ ᱦᱚᱸ ᱱᱟᱦᱟᱜ ᱯᱩᱨᱟᱹ ᱫᱚ ᱦᱟᱸᱜ ᱵᱟᱭ ᱥᱮᱸᱬᱟ ᱠᱟᱫᱟ᱾ ᱟᱫᱚ ᱱᱟᱜ ᱜᱤᱫᱽᱨᱟᱹ ᱦᱚᱸ ᱦᱟᱸᱜ ᱪᱤᱠᱟ ᱠᱟᱛᱮᱜ ᱮ ᱥᱮᱸᱬᱟᱣᱟᱭᱟ? ᱤᱦᱮᱸᱜ ᱱᱚᱣᱟ ᱫᱚ ᱱᱚᱝᱠᱟ ᱦᱩᱭᱩᱜ-ᱟ ᱥᱮ ᱦᱟᱱᱠᱟ ᱦᱩᱭᱩᱜ-ᱟ ᱪᱮᱫᱟᱜ ᱥᱮ ᱩᱱᱤ ᱮᱛᱚᱦᱚᱵ ᱠᱷᱚᱱ ᱜᱮ ᱵᱟᱭ ᱧᱮᱞ ᱪᱮᱫ ᱠᱟᱫᱟ᱾ ᱟᱨ ᱮᱛᱚᱦᱚᱵ ᱠᱷᱚᱡ ᱡᱟᱦᱟᱸᱭ ᱥᱟᱱᱟᱢᱟᱜ ᱨᱮ ᱚᱱᱟ ᱨᱮ ᱥᱟᱱᱟᱢᱟᱜ ᱨᱮᱭ ᱥᱟᱹᱢᱤᱞᱚᱜ ᱠᱟᱱᱟ ᱡᱚᱛᱚᱣᱟᱜ ᱨᱮᱭ ᱜᱚᱲᱚᱜ ᱠᱟᱱᱟ ᱥᱟᱱᱟᱢᱟᱜ-ᱮ ᱧᱮᱞ ᱪᱮᱫ ᱠᱟᱫᱟ ᱜᱤᱫᱽᱨᱟᱹ ᱵᱮᱲᱟ ᱠᱷᱚᱡ ᱛᱟᱦᱞᱮ ᱩᱱᱤ ᱫᱚ ᱱᱟᱦᱟᱜ ᱡᱟᱦᱟᱸ ᱛᱤᱥᱚᱜ ᱫᱚ ᱱᱟᱜ ᱠᱚᱥᱴᱚ ᱫᱚ ᱵᱟᱭ ᱦᱩᱭᱩᱜ ᱠᱟᱱ ᱛᱟᱭᱟ᱾ ᱟᱨ ᱡᱟᱦᱟᱸ ᱛᱤᱥᱚᱜ ᱫᱚ ᱩᱱᱤ ᱟᱡ ᱞᱟᱹᱜᱤᱜ ᱦᱚᱸ ᱥᱟᱱᱟᱢᱮ ᱪᱮᱠᱟ ᱫᱟᱲᱮᱭᱟᱜ-ᱟ ᱱᱟᱦᱟᱜ ᱟᱨ ᱜᱤᱫᱽᱨᱟᱹ ᱦᱚᱸ ᱡᱚᱛᱚᱭ ᱥᱮᱸᱬᱟ ᱫᱟᱲᱮᱭᱟ ᱠᱚᱣᱟ ᱟᱫᱚ ᱞᱤᱧ ᱞᱟᱹᱭᱟ ᱠᱤ ᱚᱞᱚᱜ ᱯᱟᱲᱦᱟᱜ ᱦᱚᱸᱵᱚᱱ ᱚᱞᱚᱜ ᱯᱟᱲᱦᱟᱜ ᱢᱟ ᱟᱨ ᱟᱵᱚᱣᱟᱜ ᱟᱹᱨᱤᱪᱟᱞᱤ ᱯᱟᱹᱨᱥᱤ
ᱦᱮᱸ, ᱦᱩᱸ, ᱦᱮᱸ ᱚᱱᱟ ᱫᱚ ᱫᱚᱨᱠᱟᱨ ᱠᱟᱱ ᱜᱮᱭᱟ᱾ ᱪᱮᱫᱟᱜ ᱱᱤᱡᱮᱨᱟᱜ ᱟᱹᱨᱤᱪᱟᱞᱤ ᱨᱮ ᱵᱤᱱ ᱵᱮᱜᱚᱨ ᱛᱮ ᱟᱨ ᱛᱟᱦᱮᱸ ᱦᱚᱸ ᱵᱟᱢ ᱛᱟᱦᱮᱸ ᱫᱟᱲᱮᱭᱟᱜᱼᱟ᱾ ᱪᱟᱞᱟᱣ ᱫᱚ ᱪᱟᱞᱟᱜ-ᱟ ᱠᱤᱱᱛᱩ